ᱦᱮᱸ ᱡᱚᱦᱟᱨ ᱜᱚᱢᱠᱮ ᱦᱮᱸ ᱦᱮᱸ ᱟᱸᱡᱚᱢ ᱫᱟᱵᱤᱱ? ᱦᱮᱸ
ᱦᱮᱸ ᱜᱚᱢᱠᱮ ᱟᱸᱡᱚᱢᱚᱜ ᱠᱟᱱᱟ᱾
ᱦᱮᱸ ᱟᱹᱵᱤᱱᱟᱜ ᱦᱚᱸ ᱱᱟᱯᱟᱭ ᱛᱮᱜᱮ ᱟᱸᱡᱚᱢᱚᱜ ᱠᱟᱱᱟ ᱦᱮᱸ ᱚ ᱛᱟᱦᱞᱮ ᱜᱚᱝᱼᱠᱮ ᱱᱤᱭᱟᱹ ᱵᱮᱲᱟ ᱫᱚ ᱱᱟᱯᱟᱭ ᱵᱮᱲᱟ ᱜᱮᱛᱚ᱾ ᱦᱳᱭ ᱦᱮᱸ ᱟᱨ ᱢᱮᱱᱫᱟᱞᱤᱧ ᱱᱤᱭᱟᱹ ᱵᱮᱲᱟ ᱫᱚ᱾ ᱚ ᱦᱮᱸ ᱟᱹᱞᱤᱧ ᱦᱚᱸ ᱱᱟᱯᱟᱭ ᱜᱮ ᱢᱮᱱᱟᱜ ᱞᱤᱧᱟᱹ ᱟᱫᱚ ᱜᱚᱝᱠᱮᱼᱼ ᱢᱤᱫᱴᱮᱱ ᱡᱟᱦᱟᱸᱱᱟᱜ ᱢᱟᱱᱮ ᱪᱮᱫ ᱞᱤᱧ ᱞᱟᱹᱭ ᱫᱟᱠᱚ ᱚᱱᱟ ᱡᱟᱦᱟᱱᱟᱜ ᱯᱚᱡᱮᱴ ᱤᱫᱤ ᱠᱟᱛᱮᱜ ᱜᱚᱞᱯᱷᱚ ᱞᱮᱠᱷᱟᱱ ᱵᱷᱟᱜᱮᱜ-ᱟ ᱛᱟᱦᱚᱞᱮ ᱚᱸᱼᱼ ᱟᱹᱞᱤᱧ ᱜᱮᱞᱤᱧ ᱞᱟᱹᱭ ᱫᱟ ᱱᱚᱣᱟ ᱤᱫᱤ ᱠᱟᱛᱮᱜ ᱠᱟᱹᱴᱤᱡ ᱜᱚᱞᱯᱚ ᱞᱮᱠᱷᱟᱱ ᱵᱷᱟᱜᱮᱜ-ᱟ ᱦᱮᱸ ᱥᱮ ᱵᱟᱝ? ᱦᱮᱸ ᱟᱫᱚ ᱢᱮᱱ ᱫᱟᱞᱤᱧ ᱜᱚᱢᱠᱮ ᱚᱱᱟ ᱡᱟᱦᱟᱸᱼᱼ ᱦᱮᱸ ᱡᱟᱦᱟᱸ ᱵᱟᱦᱟ ᱢᱟᱜ ᱢᱚᱬᱮ ᱠᱚ ᱟᱯᱮᱥᱮᱫ ᱫᱚ ᱢᱟᱱᱟᱣ ᱯᱮᱭᱟ ᱜᱮᱭᱟᱯᱮ ᱛᱚ?
ᱦᱮᱸ ᱜᱚᱝᱠᱮ ᱱᱚᱛᱮ ᱫᱚᱠᱚ ᱢᱟᱱᱟᱣ ᱜᱮᱭᱟ ᱱᱟᱜ ᱵᱷᱟᱹᱜᱤ ᱜᱮᱠᱚ ᱢᱟᱱᱟᱣᱟ ᱞᱟᱹᱭ ᱞᱮᱠᱷᱟᱡ ᱫᱚ ᱦᱮᱸ ᱜᱚᱝᱠᱮ ᱟᱸᱡᱚᱢᱚᱜ ᱠᱟᱱᱟ᱾
ᱚᱸ ᱚᱸ ᱪᱮᱹᱠᱟ ᱵᱷᱟᱵ ᱛᱮᱯᱮ ᱤᱭᱟᱹᱭᱟ ᱯᱩᱡᱟᱹ ᱯᱟᱥᱟᱭᱟ? ᱠᱟᱱᱟ ᱯᱮ ᱦᱮᱸ᱾
ᱟᱫᱚ ᱚᱱᱟ ᱠᱚᱨᱮᱱᱟᱜ ᱵᱟᱨᱮᱱᱟᱜ ᱵᱚᱞᱮ ᱵᱟᱞᱤᱧ ᱵᱟᱲᱟᱭᱟ᱾ ᱛᱚ, ᱵᱚᱸᱜᱟ ᱢᱟᱱᱟᱜ ᱞᱮ ᱵᱚᱸᱜᱟᱭ ᱜᱮᱭᱟ ᱱᱚᱛᱮ ᱯᱨᱳᱜᱨᱟᱢ ᱦᱮᱸ, ᱚᱱᱠᱟ ᱫᱚ ᱦᱩᱭ ᱫᱚ ᱦᱩᱭᱩᱜ ᱜᱮᱭᱟ ᱦᱮᱸ ᱥᱮ, ᱛᱚ ᱚᱱᱟ ᱢᱚᱬᱮ ᱢᱟᱵᱚ ᱵᱟᱲᱟᱭ ᱜᱮᱭᱟ ᱢᱚᱬᱮ ᱥᱮᱨᱢᱟ ᱨᱮ ᱢᱤᱫ ᱫᱷᱟᱹᱣ ᱜᱮ ᱦᱩᱭᱩᱜ-ᱟ ᱟᱨ ᱵᱟᱦᱟ ᱵᱟᱦᱟ ᱯᱟᱨᱚᱵᱽ ᱠᱚᱢᱟ ᱞᱟᱹᱭ ᱞᱮᱠᱷᱟᱡ ᱫᱚ ᱥᱮᱨᱢᱟ ᱯᱤᱪᱷᱤ ᱜᱮ ᱦᱩᱭᱩᱜ-ᱟ ᱞᱟᱹᱭ ᱞᱮᱠᱷᱟᱡ ᱫᱚ ᱦᱮᱸ ᱥᱮ ᱵᱟᱦᱟ ᱵᱚᱸᱜᱟ ᱨᱮ ᱦᱮᱱᱟᱭ ᱟᱨ ᱥᱚᱨᱦᱟᱭ ᱠᱚ ᱥᱚᱨᱦᱟᱭ ᱵᱚᱸᱜᱟ ᱨᱮᱜᱮ ᱦᱩᱭᱩᱜ-ᱟ ᱛᱚ ᱱᱟᱯᱟᱭ ᱜᱮ ᱦᱩᱭᱩᱜ-ᱟ ᱱᱚᱛᱮ ᱢᱟ ᱜᱚᱰ ᱵᱚᱸᱜᱟ ᱠᱚ᱾ ᱦᱚᱸ ᱱᱟᱯᱟᱭ ᱜᱮ ᱦᱩᱭᱩᱜ-ᱟ, ᱛᱚ ᱟᱹᱞᱤᱧ ᱢᱟ ᱵᱟᱨᱦᱮ ᱨᱮᱜᱮᱞᱤᱧ ᱛᱟᱦᱞᱮ ᱚᱱᱠᱟ ᱵᱟᱹᱞᱤᱧ ᱧᱮᱞ ᱵᱟᱲᱟ ᱟᱠᱟᱫᱟ ᱜᱮᱱᱟᱜ ᱦᱮᱸᱥᱮ ᱟᱪᱪᱷᱟ, ᱟᱪᱪᱷᱟ ᱟᱪᱪᱷᱟ ᱦᱮᱸ᱾
ᱡᱟᱭᱦᱳᱠ ᱚᱱᱟ ᱫᱚ ᱟᱹᱵᱤᱱ ᱫᱚ ᱵᱟ ᱡᱮᱦᱮᱛᱩ ᱩᱱᱟᱹᱜᱴᱟ ᱤᱭᱟᱹ ᱟᱛᱳ ᱚᱲᱟᱜ ᱠᱚᱨᱮ ᱵᱟᱹᱵᱤᱱ ᱛᱟᱸᱦᱮᱱᱟ᱾ ᱛᱟᱦᱞᱮ ᱵᱟᱹᱵᱤᱱ ᱞᱟᱹᱭ ᱫᱟᱲᱮᱭᱟᱜ-ᱟ, ᱛᱟᱦᱞᱮ ᱟᱹᱞᱤᱧ ᱜᱮ ᱜᱚᱝᱠᱮ ᱠᱟᱹᱴᱤᱡ ᱞᱤᱧ ᱞᱟᱹᱭ ᱞᱮᱜᱮ ᱱᱚᱣᱟ ᱵᱟᱠᱷᱨᱟ ᱦᱮᱸ ᱥᱮ ᱵᱟ? ᱛᱟᱦᱞᱮ ᱟᱵᱤᱱ ᱦᱚᱸᱵᱤᱱ ᱵᱩᱡᱟ ᱵᱟ, ᱱᱚᱣᱟ ᱫᱚ ᱦᱮᱸ, ᱦᱮᱸ ᱦᱮᱸ ᱟᱫᱚ ᱜᱚᱝ ᱦᱳ, ᱦᱳᱭ ᱦᱳᱭ ᱦᱳᱭ ᱦᱮᱸ, ᱟᱫᱚ ᱜᱚᱝᱠᱮ ᱟᱞᱮ ᱫᱚ ᱨᱮᱢᱟ ᱱᱚᱣᱟ ᱤᱭᱟᱹ ᱠᱚ ᱡᱮᱢᱚᱱ ᱱᱟ ᱵᱟᱦᱟ ᱠᱚ ᱦᱩᱭᱩᱜ-ᱟ ᱥᱮ ᱵᱟᱦᱟ ᱠᱚᱫᱚ ᱟᱫᱚ ᱮᱸᱜ, ᱩᱢ ᱢᱟᱦᱟ, ᱥᱟᱹᱨᱫᱤ ᱢᱟᱦᱟ ᱚᱝᱠᱟ ᱢᱤᱫᱴᱮᱱ ᱤᱭᱟᱹ ᱛᱟᱦᱮᱱᱟ ᱥᱮ ᱛᱟᱦᱞᱮ ᱩᱢ ᱢᱟᱦᱟ ᱫᱚ ᱢᱤᱫᱴᱮᱱ ᱛᱤᱠᱤ ᱥᱚᱵᱚᱜ ᱨᱮᱱᱟᱜ ᱵᱮᱯᱟᱨ ᱢᱮᱱᱟᱜ-ᱟ ᱞᱟᱦᱟ ᱫᱤᱱᱛᱮ ᱟᱫᱚ ᱦᱮᱸ ᱚᱱᱟ ᱛᱮᱠᱮᱪᱚ ᱠᱚ ᱡᱷᱚᱛᱚ ᱦᱚᱲ ᱜᱮ ᱟᱭᱢᱟ ᱥᱟᱱᱟᱢ ᱟᱛᱳ ᱨᱮᱱ ᱡᱷᱚᱛᱚ ᱜᱮ᱾ ᱟᱛᱳ ᱢᱟᱱᱮ ᱦᱮᱸ ᱮᱱᱛᱮᱫ᱾ ᱢᱟᱱᱮ ᱯᱨᱚᱛᱷᱚᱢᱚᱛᱚ ᱫᱚ ᱚᱱᱟ ᱵᱟᱹᱞᱤᱧ ᱞᱟᱹᱭ ᱫᱟ ᱢᱟᱱᱮ ᱫᱤᱱ ᱠᱚᱞᱮ ᱜᱚᱴᱟᱭᱟ ᱚᱱᱟ ᱫᱚ ᱵᱟᱹᱞᱤᱧ ᱞᱟᱹᱭ ᱞᱮᱫᱟ ᱟᱫᱚ ᱚᱸᱰᱮ ᱠᱷᱚᱱᱟᱜ ᱜᱮᱞᱤᱧ ᱮᱦᱚᱵ ᱫᱟ᱾ ᱟᱫᱚ ᱚᱱᱟ ᱛᱮᱹᱠᱮᱹ ᱥᱚᱫ ᱦᱮᱸ᱾ ᱛᱮᱹᱠᱮᱹ ᱥᱚᱫᱚᱜ, ᱥᱚᱵᱚᱜ ᱦᱩᱭᱩᱜ-ᱟ ᱥᱚᱵᱚᱜ ᱤᱭᱟᱹ ᱠᱟᱛᱮᱜ ᱟᱫᱚ ᱥᱟᱹᱨᱫᱤ ᱡᱮ ᱦᱤᱞᱳᱜ ᱥᱟᱹᱨᱫᱤᱭ ᱫᱟᱞᱮ ᱩᱱ ᱦᱤᱞᱳᱜ ᱫᱚ ᱟᱫᱚ᱾ ᱚᱱᱟ ᱡᱷᱚᱛᱚ ᱦᱚᱲ ᱜᱮ ᱢᱟᱱᱮ ᱥᱟᱹᱛ ᱥᱟᱯᱲᱟᱣ ᱠᱟᱛᱮᱜ ᱜᱚᱜᱚ ᱛᱟᱠᱚ ᱢᱟᱹᱭ ᱛᱟᱠᱚ᱾ ᱯᱟᱹᱧᱪᱤ ᱥᱟᱹᱲᱤ ᱯᱟᱹᱧᱪᱤ ᱫᱷᱩᱛᱤ ᱦᱮᱸ᱾ ᱛᱟᱦᱞᱮ ᱚᱝᱠᱟ ᱢᱟᱱᱮ ᱮᱸᱜ ᱢᱟᱱᱮ ᱯᱚᱬ ᱠᱤᱪᱨᱤᱡ ᱤᱭᱟᱹ ᱠᱟᱛᱮᱫ ᱵᱟᱸᱫᱮ ᱠᱟᱛᱮᱫ ᱢᱟᱱᱮ ᱠᱷᱩᱵ ᱯᱚᱨᱤᱥᱠᱟᱨ ᱠᱟᱛᱮᱫ ᱟᱫᱚ ᱟᱸᱻ ᱪᱟᱞᱟᱜ-ᱟᱞᱮ ᱱᱟᱭᱠᱮ ᱚᱲᱟᱜ ᱛᱮ ᱦᱮᱸ ᱛᱩᱢᱫᱟᱹᱜ ᱴᱟᱢᱟᱠ ᱟᱛᱮᱜ ᱱᱟᱭᱠᱮ ᱚᱲᱟᱜ ᱛᱮᱞᱮ ᱪᱟᱞᱟᱣᱮᱱᱟ ᱦᱩᱸ᱾
ᱟᱪᱪᱷᱟ᱾
ᱪᱟᱞᱟᱣ ᱠᱟᱛᱮᱫ ᱟᱫᱚ ᱱᱟᱭᱠᱮ ᱵᱟᱵᱟ ᱟᱫᱚ ᱚᱸᱰᱮ ᱡᱷᱚᱛᱚ ᱠᱚ ᱚᱱᱟ ᱟᱭᱟᱜ ᱡᱟᱦᱟᱸ ᱥᱟᱯᱟᱵ ᱛᱤ ᱠᱚ ᱡᱟᱦᱟᱸ ᱠᱚ ᱛᱟᱸᱦᱮᱱᱟ ᱯᱩᱡᱟᱹ ᱥᱟᱢᱚᱜᱽᱜᱨᱤ ᱠᱚ ᱟᱨᱚ ᱵᱚᱸᱜᱟ ᱵᱩᱨᱩ ᱠᱚᱣᱟᱜ ᱡᱟᱦᱟᱸ ᱢᱟᱱᱮ ᱢᱟᱨᱟᱝ ᱵᱩᱨᱩ ᱡᱟᱦᱮᱨ ᱟᱭᱳᱣᱟᱜ ᱛᱟᱯᱚᱨᱮ ᱢᱚᱬᱮ ᱠᱚ ᱛᱩᱨᱩᱭ ᱠᱚᱣᱟᱜ ᱦᱮᱸ ᱚᱱᱠᱟᱱᱟᱜ ᱥᱟᱯᱟᱯ ᱛᱤ ᱡᱟᱦᱟᱸ ᱛᱟᱦᱮᱸ ᱛᱟᱸᱦᱮᱱ ᱛᱟᱠᱚᱣᱟ ᱟᱫᱚ ᱚᱱᱟ ᱠᱚ ᱡᱷᱚ ᱛᱚ ᱥᱟᱡᱟᱣᱟᱭ ᱢᱤᱫᱴᱮᱱ ᱤᱭᱟᱹ ᱨᱮ ᱦᱟᱴᱟᱜ ᱨᱮ ᱦᱮᱸ ᱥᱟᱡᱟᱣ ᱠᱟᱛᱮᱫ ᱫᱚᱦᱚ ᱠᱟᱫᱟᱭ ᱚᱱᱟ ᱤᱭᱟᱹ ᱨᱮ᱾ ᱟᱭᱟᱜ ᱛᱷᱟᱱ ᱨᱮ, ᱦᱩᱸ ᱱᱟᱭᱠᱮ ᱵᱟᱵᱟ ᱦᱩᱸ᱾ ᱛᱟᱯᱚᱨᱮ ᱚᱱᱟ ᱤᱭᱟᱹ ᱠᱟᱛᱮᱫ ᱟᱫᱚ ᱚᱸ ᱤᱭᱟᱹᱭᱮᱱᱟ ᱮᱸᱻ᱾ ᱥᱟᱹᱛ ᱥᱟᱯᱲᱟᱣ ᱠᱟᱫᱟ ᱟᱫᱚ ᱟᱞᱮ ᱦᱚᱸ ᱚᱝᱠᱟ ᱨᱩ ᱛᱟᱞᱟ ᱛᱮᱜᱮ, ᱥᱮᱨᱮᱧ ᱛᱟᱞᱟ ᱛᱮᱜᱮ ᱵᱚᱸᱜᱟ ᱵᱩᱨᱩ ᱠᱚ ᱦᱤᱡᱩᱜ-ᱟ ᱵᱚᱸᱜᱟ ᱵᱩᱨᱩ ᱤᱭᱟᱹ ᱠᱟᱛᱮᱜ ᱟᱫᱚ ᱮᱸᱜ ᱱᱟᱭ ᱠᱮ ᱵᱟᱵᱟ ᱚᱸᱰᱮ ᱠᱷᱚᱱᱟᱜ ᱟᱫᱚᱞᱮ ᱟᱹᱜᱩᱭᱮᱭᱟ, ᱟᱹᱜᱩ ᱠᱟᱛᱮ ᱟᱫᱚ ᱡᱟᱦᱮᱨ ᱛᱮᱞᱮ ᱟᱹᱜᱩ ᱠᱮᱫᱮᱭᱟ ᱦᱮᱸ ᱡᱟᱦᱮᱨ ᱛᱟᱦᱞᱮ ᱟᱹᱜᱩ ᱠᱟᱛᱮᱜ ᱟᱫᱚ ᱚᱱᱟᱜᱮ ᱡᱷᱚᱛ
ᱟᱪᱪᱷᱟ ᱜᱚᱝᱠᱮ ᱮᱸ ᱞᱟᱹᱭ ᱫᱟᱞᱤᱧ ᱡᱟᱦᱟᱸ ᱵᱟᱝ ᱚᱲᱟᱜ ᱠᱷᱚᱱ ᱵᱚ ᱟᱹᱜᱩᱭ ᱠᱚᱣᱟ ᱚᱱᱟᱫᱚ ᱨᱩᱢ ᱟᱛᱮᱱ ᱵᱚ ᱟᱹᱜᱩᱭ ᱠᱚᱣᱟ ᱥᱮ ᱡᱟᱦᱟᱸᱨ ᱨᱮᱜᱮ ᱠᱚ ᱨᱩᱢᱩᱜ-ᱟ ᱚᱱᱟᱫᱚ ᱦᱮᱸ ᱥᱮ?
ᱦᱮᱸ ᱵᱟ ᱟᱫᱚ ᱜᱚᱝᱠᱮ ᱟᱞᱮ ᱫᱚ ᱟᱞᱮ ᱴᱷᱮᱱ ᱫᱚ ᱱᱚᱝᱠᱟ ᱫᱚ ᱢᱟᱱᱮ ᱮᱸ, ᱨᱩᱢ ᱡᱟᱦᱟᱸ ᱠᱚ ᱨᱩᱢᱩᱜ-ᱟᱠᱚ ᱛᱟᱦᱞᱮ ᱚᱱᱟ ᱫᱚ ᱟᱢ ᱵᱟ, ᱱᱟᱭᱠᱮᱭᱟᱜ ᱚᱲᱟᱜ ᱠᱷᱚᱱᱟᱜ ᱜᱮᱠᱚ ᱦᱤᱡᱩᱜ-ᱟ ᱦᱮᱸ᱾
ᱦᱮᱸ, ᱢᱟᱱᱮ ᱱᱟᱭᱠᱮ ᱚᱲᱟᱜ ᱠᱷᱚᱱ ᱜᱮᱠᱚ ᱨᱩᱢ ᱦᱤᱡᱩᱜ-ᱟ ᱚᱱᱟ, ᱚᱱᱟ ᱫᱚ᱾
ᱥᱮ ᱦᱤᱡᱩᱜ-ᱟᱠᱚ ᱡᱷᱚᱛᱚ ᱦᱚᱲ ᱢᱤᱫ ᱥᱟ ᱡᱷᱚᱛᱚ ᱦᱚᱲ ᱡᱟᱦᱟᱸ ᱠᱚᱱᱟᱜ ᱟᱹᱛᱩ ᱦᱚᱲ ᱯᱮᱲᱟ ᱯᱟᱹᱲᱦᱟᱹ ᱠᱚ ᱡᱚᱦᱚ ᱠᱚ ᱪᱟᱞᱟᱜ-ᱟ ᱡᱷᱚᱛᱚ ᱜᱮ᱾ ᱦᱮᱡ ᱮᱱᱟ ᱠᱚ, ᱦᱮᱡ ᱠᱟᱛᱮ ᱟᱫᱚ ᱦᱮᱸ ᱦᱮᱡ ᱠᱟᱛᱮ ᱟᱫᱚ ᱚᱸᱰᱮ ᱜᱮ ᱟᱫᱚ ᱱᱟᱭᱠᱮ ᱵᱟᱵᱟ ᱟᱫᱚ ᱱᱚᱰᱮ ᱡᱟᱦᱟᱸ ᱡᱟᱦᱮᱨ ᱛᱮ ᱦᱮᱡ ᱱᱟᱭ, ᱡᱟᱦᱮᱨ ᱛᱮ ᱟᱫᱚ ᱡᱚᱛᱚ ᱜᱩᱱᱚ ᱵᱚᱸᱜᱟ ᱵᱩᱨᱩ ᱢᱮᱱᱟᱜ ᱠᱚᱣᱟ᱾ ᱡᱟᱦᱟᱸ ᱛᱷᱟᱱ ᱛᱟᱠᱚ ᱩᱱᱠᱩ ᱡᱷᱚᱛᱚ ᱤᱭᱟᱹ ᱠᱚᱣᱟᱭ ᱛᱳᱯᱚ ᱠᱚᱣᱟᱭ ᱦᱮᱸ, ᱛᱳᱯᱳ ᱠᱟᱛᱮᱫ ᱟᱫᱚ ᱡᱟᱦᱟᱸ ᱠᱚ ᱵᱚᱸᱜᱟ ᱵᱩᱨᱩ ᱠᱚ ᱡᱟᱦᱟᱸ ᱠᱚ ᱠᱟᱹᱴᱤᱡ ᱵᱷᱩᱞ ᱵᱚᱥᱚᱛᱚ ᱛᱟᱦᱮᱸᱱ ᱜᱮᱭᱟ ᱥᱮ ᱛᱟᱦᱞᱮ ᱚᱱᱟ ᱠᱚ ᱦᱮᱸ ᱱᱤᱭᱚᱢ ᱠᱚ ᱦᱳᱭ ᱦᱮᱸ ᱦᱮᱸ᱾ ᱛᱟᱦᱞᱮ ᱚᱱᱟ ᱠᱚ ᱟᱫᱚ ᱩᱱᱠᱩ ᱞᱟᱹᱭ ᱟᱠᱚ ᱚᱠᱟᱴᱷᱮᱱ ᱵᱷᱩᱞ ᱚᱥᱩᱵᱤᱫᱟ, ᱥᱩᱵᱤᱫᱟ᱾ ᱚᱱᱟ ᱠᱚ ᱞᱟᱹᱭ ᱠᱮᱫᱟ ᱛᱟᱨᱯᱚᱨᱮ ᱟᱫᱚ ᱟᱸᱻ ᱩᱱᱠᱩ ᱦᱚᱸᱠᱚ ᱟᱫᱚ ᱠᱚ ᱥᱩᱢᱩᱱᱚᱜᱼᱟ᱾ ᱥᱩᱢᱩᱱ ᱠᱟᱛᱮ ᱟᱫᱚ ᱯᱩᱡᱟᱹ ᱯᱟᱥᱟ ᱟᱨᱟᱢᱵᱷᱚᱜᱼᱟ᱾
ᱟᱪᱪᱷᱟ, ᱟᱪᱪᱷᱟ᱾
ᱦᱮᱸ ᱟᱫᱚ ᱛᱟᱨᱯᱚᱨᱮ ᱟᱫᱚ ᱮᱸᱜ ᱮᱸ ᱯᱩᱡᱟᱹ ᱵᱟᱥᱟ ᱮᱦᱚᱵ ᱮᱱᱟ, ᱮᱦᱚᱵ ᱠᱟᱛᱮ ᱟᱫᱚ ᱮᱸᱜ ᱤᱭᱟᱹ ᱧᱤᱫᱟᱹ ᱯᱨᱳᱜᱨᱟᱢ ᱫᱚ ᱟᱫᱚ ᱱᱚᱝᱠᱟ ᱮᱸᱜ ᱤᱭᱟᱹ ᱛᱟᱦᱮᱸᱱᱟ᱾ ᱚᱱᱟ ᱟᱹᱛᱩ ᱢᱚᱛᱚ ᱜᱮ᱾ ᱢᱤᱫᱴᱮᱱ ᱯᱟᱛᱟ ᱮᱱᱮᱡ ᱯᱨᱳᱜᱨᱟᱢ ᱛᱟᱦᱮᱸᱱ ᱛᱟᱞᱮᱭᱟ᱾ ᱚᱸᱰᱮ ᱯᱨᱟᱭᱤᱡᱽ ᱠᱚ ᱮᱢᱟ ᱠᱚᱣᱟᱞᱮ ᱦᱮᱸ᱾
ᱟᱪᱪᱷᱟ, ᱟᱪᱪᱷᱟ, ᱢᱟᱱᱮ ᱯᱨᱳᱜᱨᱟᱢ ᱠᱚᱫᱚ ᱟᱪᱪᱷᱟ ᱢᱟᱱᱮ ᱵᱟᱦᱟ ᱵᱚᱸᱜᱟ ᱨᱮᱱᱟᱜ ᱵᱤᱱ ᱞᱟᱹᱭᱮᱫᱼᱟ?
ᱦᱳᱭ ᱦᱳᱭ ᱦᱳᱭ, ᱟᱫᱚ ᱯᱨᱳᱜᱨᱟᱢ ᱠᱚ ᱟᱫᱚ ᱦᱳᱭᱳᱜᱼᱟ᱾ ᱟᱫᱚ ᱟᱹᱞᱤᱧ ᱫᱚ ᱠᱟᱹᱴᱤᱡ ᱥᱚᱴ ᱛᱮᱞᱤᱧ ᱞᱟᱹᱭᱟᱵᱤᱱ ᱠᱟᱱᱟ᱾ ᱟᱫᱚ ᱯᱨᱚᱜᱨᱟᱢ ᱦᱮᱸ ᱯᱨᱚᱜᱨᱟᱢ ᱠᱚ ᱦᱩᱭᱱᱟ᱾ ᱯᱟᱛᱟ ᱮᱱᱮᱡ ᱠᱚ ᱤᱭᱟᱹ ᱠᱟᱛᱮᱫ ᱡᱟᱦᱟᱸ ᱢᱟᱫᱚᱲᱤᱭᱟᱹ ᱱᱟᱪᱚᱱᱤᱭᱟᱹ ᱠᱚ ᱡᱟᱦᱟᱸᱭ ᱠᱚ ᱛᱟᱦᱮᱸᱱᱟ, ᱵᱷᱟᱹᱜᱮ ᱠᱚ ᱮᱱᱮᱡ ᱵᱟᱲᱟ ᱠᱮᱫᱟ᱾ ᱩᱱᱠᱩ ᱫᱚ ᱯᱨᱟᱭᱤᱡᱽ ᱠᱟᱹᱴᱤᱡ ᱟᱞᱮ ᱥᱳᱞᱳ ᱟᱱᱟ ᱠᱷᱚᱱᱟᱜ ᱜᱮ ᱯᱨᱟᱭᱤᱡᱽ ᱠᱚᱞᱮ ᱮᱢᱟ ᱠᱚᱣᱟ ᱦᱮᱸ, ᱯᱚᱸᱪᱤᱥ ᱥᱟᱹᱲᱤ ᱠᱚ, ᱤᱭᱟᱹ ᱠᱚ, ᱫᱷᱩᱛᱤ ᱠᱚ ᱮᱢᱟ ᱠᱚᱣᱟᱞᱮ ᱛᱟᱯᱚᱨᱮ ᱟᱫᱚ ᱦᱮᱸ ᱟᱫᱚ ᱚᱱᱟ ᱫᱚ ᱜᱚᱝᱠᱮ ᱱᱟᱭᱤᱴ ᱨᱮᱱᱟᱜ ᱯᱨᱚᱜᱨᱟᱢ ᱟᱞᱮ ᱫᱚ ᱢᱟᱱᱮ ᱩᱱ ᱦᱤᱞᱳᱜ ᱫᱚ ᱵᱟᱞᱮ ᱦᱤᱡᱩᱜᱼᱟ᱾ ᱱᱟᱭᱤᱴ ᱫᱚ ᱚᱸᱰᱮ ᱜᱮᱞᱮ ᱛᱟᱦᱮᱱᱟ᱾ ᱟᱫᱚ ᱜᱚᱝᱠᱮ, ᱵᱟᱭᱨᱮ ᱠᱷᱚᱱᱟᱜ ᱡᱟᱦᱟᱸ ᱠᱚ ᱤᱭᱟᱹ ᱠᱚᱠᱚ ᱦᱤᱡᱩᱜᱼᱟ᱾ ᱵᱟᱭᱨᱮ ᱠᱷᱚᱱᱟᱜ ᱡᱟᱦᱟᱸᱭ ᱟᱨᱚ ᱮ ᱢᱟᱱᱚᱛ ᱠᱚᱠᱚ ᱦᱤᱡᱩᱜᱼᱟ, ᱢᱟᱱᱥᱤ ᱠᱚᱠᱚ ᱦᱤᱡᱩᱜᱼᱟ ᱥᱮ ᱛᱟᱦᱚᱞᱮ ᱩᱱᱠᱩ ᱟᱨᱚ ᱩᱱ ᱦᱤᱞᱳᱜ ᱠᱚ ᱛᱟᱦᱮᱸᱱᱟ᱾ ᱡᱟᱦᱟᱸᱭ ᱢᱟᱱᱚᱥᱤᱠ ᱥᱳᱫ ᱵᱮᱯᱟᱨ ᱛᱟᱦᱮᱸᱱᱟ ᱥᱮ ᱚᱱᱠᱟ ᱟᱫᱚ ᱚᱱᱠᱟ ᱵᱷᱟᱵᱷ ᱠᱟᱛᱮ ᱜᱮ ᱟᱫᱚ ᱯᱨᱟᱭᱤᱡᱽ ᱤᱭᱟᱹ ᱠᱟᱛᱮᱜ ᱮᱸᱜ ᱮᱸ ᱮᱢ ᱠᱟᱛᱮ ᱟᱫᱚ ᱥᱳᱲᱮ ᱯᱷᱳᱲᱤ ᱡᱚᱢ ᱟᱠᱚ᱾ ᱡᱚᱢ ᱵᱟᱲᱟ ᱠᱟᱛᱮᱫ ᱟᱫᱚ ᱫᱚᱥᱟᱨ ᱫᱤᱱ ᱟᱫᱚ ᱱᱟᱭᱠᱮ ᱟᱞᱮ ᱞᱮ ᱟᱹᱜᱩᱭᱮᱭᱟ᱾
ᱟᱪᱪᱷᱟ, ᱢᱟᱱᱮ ᱫᱚᱥᱟᱨ ᱫᱤᱱ ᱦᱟᱸᱜ᱾ ᱦᱮᱸ ᱱᱚᱛᱮᱦᱚᱸ ᱜᱚᱝᱠᱮ ᱯᱟᱞᱮᱫ ᱯᱟᱞᱮ ᱚᱱᱠᱟ ᱫᱷᱟᱨᱟᱜᱮ ᱱᱟᱦᱟᱜ ᱥᱮ ᱟᱫᱚ ᱡᱚᱛᱚ ᱦᱚᱲᱟᱜ ᱢᱟᱱᱮ ᱯᱟᱨᱜᱟᱱᱟ ᱢᱟ ᱥᱚᱢᱟᱱ ᱜᱮᱭᱟ ᱛᱟᱵᱚᱱᱟ᱾
ᱦᱳᱭ ᱦᱳᱭ, ᱦᱳᱭ, ᱟᱫᱚ ᱜᱚᱝᱠᱮ ᱠᱟᱹᱴᱤᱡ ᱮᱠᱴᱩ ᱤᱭᱟᱹ ᱛᱟᱦᱮᱸᱱᱟ᱾ ᱛᱚ ᱮᱠᱴᱩ ᱥᱟᱢᱟᱱᱱᱚ ᱦᱟᱱᱛᱮ- ᱱᱟᱛᱮ ᱮᱠᱴᱩ ᱤᱭᱟᱹ ᱛᱟᱦᱮᱸᱱᱟ᱾
ᱦᱮᱸ ᱦᱮᱸ ᱠᱟᱹᱴᱤᱡ ᱫᱤᱥᱚᱢ ᱛᱟᱯᱮ ᱵᱷᱮᱜᱟᱨ ᱵᱷᱮᱜᱟᱨ ᱫᱷᱟᱨᱟᱜ ᱠᱟᱱᱟ ᱥᱮ ᱟᱯᱮ ᱠᱟᱹᱴᱤᱡ ᱵᱷᱮᱜᱟᱨ ᱫᱤᱥᱚᱢ ᱯᱟᱲᱦᱟᱜ ᱠᱟᱱᱟ, ᱟᱞᱮ ᱠᱟᱹᱴᱤᱡ ᱵᱷᱮᱜᱟᱨ ᱫᱤᱥᱚᱢ ᱯᱟᱲᱟᱜ ᱠᱟᱱᱟ ᱠᱟᱹᱴᱤᱡ᱾ ᱯᱟᱨᱜᱟᱱᱟ ᱫᱚ ᱞᱟᱹᱭ ᱞᱮᱠᱷᱟᱱ ᱤᱱᱟᱹᱜᱮ ᱯᱟᱲᱟᱜ ᱠᱟᱱᱟ ᱛᱚ, ᱵᱚᱸᱜᱟ ᱵᱩᱨᱩ ᱠᱚᱫᱚ ᱢᱟᱱᱮ ᱥᱚᱢᱟᱱ ᱫᱚ ᱛᱟᱵᱚ ᱥᱚᱢᱟᱱ ᱜᱮᱭᱟ, ᱦᱮᱸᱥᱮ᱾ ᱦᱮᱸ ᱦᱮᱸ ᱡᱚᱛᱚ ᱦᱚᱲ ᱜᱮ ᱡᱟᱦᱮᱨ ᱨᱮᱜᱮ ᱵᱚ ᱵᱚᱸᱜᱟᱭ ᱫᱚ ᱦᱮᱸᱥᱮ, ᱢᱟᱱᱮ ᱱᱤᱭᱟᱹᱛᱤ ᱥᱚᱢᱟᱱ ᱜᱮ, ᱛᱟᱦᱮᱸᱱᱟ ᱚᱱᱟ ᱫᱚ ᱦᱮᱸᱥᱮ, ᱛᱚ ᱜᱚᱝᱠᱮ ᱮᱱᱠᱷᱟᱱ ᱚᱱᱛᱮ ᱫᱚ ᱢᱟᱜ ᱢᱚᱬᱮ ᱠᱚᱫᱚ ᱚᱠᱟ ᱞᱮᱠᱟ ᱠᱚ ᱢᱟᱱᱟᱣᱟ? ᱢᱟᱱᱮ ᱢᱟᱬᱮ ᱥᱮᱨᱢᱟ ᱨᱮ ᱢᱤᱫᱤᱫᱷᱟᱣ ᱥᱮ ᱥᱮᱨᱢᱟ ᱯᱤᱪᱷᱤ ᱜᱮ ᱱᱟᱜ?
ᱦᱮᱸ ᱥᱮᱨᱢᱟ ᱯᱤᱪᱷᱩ ᱫᱚ ᱵᱟᱝ ᱜᱚᱝᱠᱮ, ᱟᱫᱚ ᱟᱞᱮ ᱥᱮᱫ ᱢᱟ ᱢᱟᱜ ᱢᱚᱬᱮ ᱫᱚ ᱚᱱᱠᱟ ᱡᱩᱫᱤ ᱵᱟᱦᱟ ᱯᱮ ᱥᱮᱨᱢᱟ ᱦᱩᱭᱱᱟ᱾ ᱟᱫᱚ ᱯᱮ ᱥᱮᱨᱢᱟ ᱢᱟᱜ ᱢᱚᱬᱮ ᱦᱩᱭᱩᱜᱼᱟ᱾ ᱚᱱᱠᱟ ᱦᱮᱸ ᱵᱟᱦᱟ ᱡᱩᱫᱤ ᱟ ᱚᱝᱠᱟ ᱠᱟ ᱦᱩᱭᱩᱜᱼᱟ ᱵᱟᱦᱟ ᱦᱳᱭ ᱡᱳᱲ, ᱡᱚᱲ ᱫᱚ ᱵᱟᱝ ᱜᱟᱱᱚᱜᱼᱟ ᱵᱤᱡᱳᱲ ᱠᱚᱨᱟᱣ ᱦᱩᱭᱩᱜᱼᱟ ᱦᱳᱭ ᱵᱟᱦᱟ ᱢᱤᱫ ᱥᱮᱨᱢᱟ ᱦᱳᱭᱱᱟ ᱛᱟᱯᱚᱨᱮ ᱵᱚᱥᱚᱨ ᱢᱮ ᱦᱮᱸ, ᱚᱱᱠᱟ
ᱟᱪᱪᱷᱟ ᱟᱪᱪᱷᱟ ᱛᱚᱵᱮ ᱟᱯᱮ ᱫᱚ ᱱᱟᱦᱟᱜ ᱯᱮ ᱥᱮᱨᱢᱟ ᱨᱮ ᱱᱟᱜ ᱢᱤᱫᱟᱹᱣ ᱯᱟᱞᱮ ᱦᱮᱸᱥᱮ ᱛᱚ ᱟᱞᱮᱫᱚ ᱱᱚᱛᱮ ᱫᱚ ᱵᱟᱦᱟ ᱫᱚ ᱱᱟᱜ ᱥᱮᱨᱢᱟ ᱯᱤᱪᱷᱤ ᱜᱮᱞᱮ ᱢᱟᱱᱟᱣ ᱟᱱᱟ ᱢᱟᱱᱮ ᱫᱤᱥᱚᱢ ᱵᱟᱦᱟ ᱠᱟᱱᱟ ᱞᱟᱹᱭ ᱞᱮᱠᱷᱟ ᱫᱚ ᱛᱚ ᱟᱨ ᱢᱮᱫ ᱴᱟᱜ ᱵᱟᱵᱚ ᱞᱮᱭᱮᱜᱼᱟ ᱢᱟᱜ ᱢᱚᱬᱮ ᱚᱱᱟ ᱫᱚ ᱠᱟᱹᱴᱤᱡ ᱢᱚᱬᱮ ᱥᱮᱨᱢᱟ ᱨᱮ ᱢᱤᱫ ᱫᱷᱟᱹᱣ ᱜᱮ ᱠᱚ ᱢᱟᱱᱟᱣᱟ ᱱᱚᱛᱮ ᱫᱚ ᱱᱟᱜ ᱦᱮᱸᱥᱮ, ᱢᱟᱱᱮ ᱡᱚᱛᱚ ᱥᱮ ᱡᱚᱛᱚ ᱡᱟᱦᱟᱸ ᱛᱤᱱᱟᱹᱜ ᱱᱚᱛᱮ ᱨᱮᱱᱟᱜ ᱤᱭᱟᱹ ᱢᱮᱱᱟᱜᱼᱟ ᱱᱚᱣᱟ ᱫᱤᱥᱚᱢ ᱨᱮᱱᱟᱜ ᱡᱟᱦᱟᱸ ᱛᱤᱱᱟᱹᱜ ᱟᱹᱛᱩ ᱫᱤᱥᱚᱢ ᱢᱮᱱᱟᱜᱼᱟ ᱥᱮ ᱟᱵᱚ ᱥᱟᱱᱛᱟᱲ ᱫᱤᱥᱚᱢ ᱠᱟᱱᱟ ᱛᱚ
ᱦᱩᱸ
ᱚᱱᱮᱞᱤᱧ ᱞᱟᱹᱭᱟ ᱡᱚᱛᱚ ᱜᱮ ᱱᱟᱦᱟᱸᱜ ᱢᱚᱬᱮ ᱥᱮᱨᱢᱟ ᱨᱮᱜᱮ ᱱᱟᱦᱟᱸᱜ ᱢᱤᱫ ᱫᱷᱟᱣ ᱱᱚᱛᱮ ᱨᱮᱫᱚ᱾
ᱚ ᱦᱮᱸ ᱛᱚ
ᱟᱨ ᱵᱟᱝ ᱦᱩᱭᱮᱱ ᱥᱚᱦᱨᱟᱭ ᱠᱚ ᱦᱩᱭᱮᱱ ᱵᱟᱝ ᱵᱟᱦᱟ ᱵᱚᱸᱜᱟ ᱠᱚ ᱦᱩᱭᱟᱱ ᱚᱱᱟ ᱠᱚᱫᱚ ᱢᱟᱱᱮ ᱥᱟᱞᱵᱟᱨ ᱨᱮᱜᱮ ᱦᱩᱭᱩᱜᱼᱟ ᱚᱱᱟ ᱦᱟᱨ ᱥᱟᱞ ᱜᱮ ᱱᱟᱜ ᱦᱩᱭᱩᱜᱼᱟ ᱚᱱᱛᱮ ᱫᱚ, ᱦᱮᱸ
ᱚ ᱛᱟᱦᱞᱮ ᱜᱚᱝᱠᱮ ᱤᱭᱟᱹ ᱮᱢᱱᱤ ᱵᱟᱦᱟ ᱢᱚᱬᱮ ᱠᱚᱨᱮ ᱫᱚ ᱵᱟᱹᱵᱤᱱ ᱪᱟᱞᱟᱣ ᱵᱟᱲᱟᱜ ᱜᱮᱭᱟ? ᱟᱛᱳ ᱚᱲᱟᱜ ᱠᱚᱨᱮ ᱫᱚ
ᱡᱩᱫᱤ ᱦᱮᱸ ᱡᱩᱫᱤ ᱟᱹᱛᱩ ᱫᱤᱥᱚᱢ ᱨᱮᱞᱤᱧ ᱛᱟᱦᱮᱱᱟ ᱮᱱᱠᱷᱟᱱᱡ ᱫᱚ ᱥᱮᱱᱚᱜ ᱦᱩᱭᱩᱜ ᱜᱮᱭᱟ ᱱᱟᱜ ᱥᱮ ᱥᱳᱲᱮ ᱡᱚᱢ ᱠᱚᱫᱚ ᱱᱟᱜ ᱮᱱᱮᱡ ᱵᱟᱲᱟ ᱠᱚᱫᱚ ᱱᱟᱦᱟᱜ ᱱᱚᱝᱠᱟ ᱨᱟᱹᱥ ᱠᱟᱹ ᱨᱚᱢᱚᱡᱽ ᱢᱟᱱᱮ ᱱᱤᱦᱟᱹᱛᱤ ᱦᱩᱭᱩᱜᱼᱟ ᱡᱮ ᱵᱟᱝ ᱡᱟᱸᱦᱮᱨ ᱠᱚᱨᱮ ᱢᱟ᱾ ᱛᱚ ᱮᱱᱮᱡ ᱥᱟᱱᱟ ᱜᱮᱭᱟ ᱡᱚ ᱵᱟᱦᱟ ᱵᱟᱦᱟ ᱠᱚᱨᱮ ᱦᱚᱸ ᱦᱮᱸ ᱵᱟᱦᱟ ᱨᱮᱜᱮ ᱵᱚᱱ ᱮᱱᱮᱡᱟ᱾ ᱵᱟᱦᱟ ᱢᱟᱜᱢᱚᱬᱮ ᱨᱮ ᱨᱮᱠᱚ ᱮᱱᱮᱡ ᱠᱟᱱ ᱡᱟᱸᱦᱮᱨ ᱨᱮ ᱢᱟ ᱱᱟᱜᱼᱟ ᱥᱮ ᱟᱨ ᱱᱚᱝᱠᱟ ᱥᱚᱨᱦᱟᱭ ᱠᱚᱨᱮ ᱢᱟ ᱵᱟᱝ ᱜᱟᱱᱚᱜᱼᱟ ᱚᱲᱟᱜ ᱠᱚᱨᱮ ᱤᱭᱟᱹ ᱵᱟᱦ ᱦᱮᱸ ᱥᱮ
ᱦᱮᱸ ᱦᱮᱸ ᱟᱫᱚ ᱜᱚᱢᱠᱮ ᱟᱯᱮ ᱥᱮ ᱚᱱᱟ ᱢᱟᱨᱟᱝ ᱯᱚᱨᱚᱵᱽ ᱫᱚ ᱚᱠᱟᱴᱟᱜ ᱯᱮ ᱢᱟᱱᱟᱣᱟ ᱵᱮᱥᱤ ᱡᱮᱢᱚᱱ ᱡᱟᱠ ᱡᱚᱢᱚᱠ ᱥᱟᱺᱦᱤᱡ? ᱚᱱᱠᱟ ᱞᱮᱠᱟ ᱟᱹᱵᱤᱱ ᱵᱤᱱ ᱡᱩᱫᱤ ᱵᱤᱱ ᱧᱮᱞ ᱟᱹᱭ ᱟᱹᱭᱠᱟᱹᱣ ᱠᱟᱜ ᱦᱮᱸ
ᱦᱮᱸ ᱡᱚᱛᱚ ᱜᱮᱞᱮ ᱢᱟᱱᱟᱣᱟ ᱱᱚᱛᱮ ᱫᱚ ᱢᱟᱱᱮ ᱢᱤ ᱴᱤᱡ ᱞᱟᱹᱭ ᱞᱮᱠᱷᱟᱡ ᱫᱚ ᱢᱟᱜ ᱢᱚᱬᱮᱱᱟᱜᱼᱟ ᱥᱮ ᱢᱟᱞᱚᱢ ᱢᱤᱫᱴᱤᱡ ᱢᱟᱜᱽ ᱢᱚᱬᱮᱱᱟᱜ ᱛᱚ ᱢᱚᱬᱮ ᱥᱮᱨᱢᱟ ᱢᱤᱫ ᱫᱷᱟᱹᱣ ᱢᱟᱱᱟᱣ ᱠᱟᱱᱟ ᱢᱟᱱᱮ ᱱᱤᱭᱟᱹ ᱛᱮ ᱫᱷᱩᱢᱫᱷᱟᱢ ᱛᱮ ᱱᱤᱭᱟᱹᱛᱤ ᱦᱩᱭᱩᱜ ᱫᱚᱨᱠᱟᱨ ᱦᱮᱸᱥᱮ ᱛᱚ ᱚᱱᱟ ᱫᱚ ᱢᱟᱱᱮ ᱱᱤᱭᱟᱹᱛᱤ ᱦᱩᱭᱩᱜᱼᱟ ᱟᱨ ᱢᱤᱫᱴᱟᱝ ᱦᱩᱭᱩᱜ ᱠᱟᱱᱟ ᱥᱚᱨᱦᱟᱭ ᱨᱮᱱᱟᱜ ᱥᱚᱨᱦᱟᱭ ᱨᱮᱦᱚᱸ ᱟᱹᱰᱤ ᱫᱩᱢᱫᱷᱟᱢ ᱛᱮᱜᱮ ᱱᱟᱜ ᱵᱟᱦᱟ ᱦᱚᱸ ᱟᱹᱰᱤ ᱫᱷᱩᱢ ᱫᱷᱟᱢ ᱛᱮᱜᱮ ᱞᱟᱹᱭ ᱞᱮᱠᱷᱟᱡ ᱫᱚ ᱱᱟᱜ ᱦᱮᱸ ᱥᱮ
ᱟᱫᱚ ᱜᱚᱝᱠᱮ ᱟᱹᱞᱤᱧ ᱞᱤᱧ ᱢᱮᱫᱴᱮᱱ ᱠᱟᱛᱷᱟ ᱞᱤᱧ ᱞᱟᱹᱭᱫᱟ ᱢᱟᱱᱮ ᱥᱚᱨᱦᱟᱭ ᱨᱮᱫᱚ ᱛᱟᱦᱚᱞᱮ ᱚᱱᱟ ᱡᱟᱦᱟᱸ ᱠᱷᱩᱱᱴᱟᱹᱣ ᱚᱱᱟ ᱠᱷᱩᱱᱴᱟᱹᱣ ᱠᱚᱣᱟ ᱯᱮ ᱰᱟᱹᱝᱨᱤ ᱠᱚ?
ᱱᱤᱭᱟᱹᱫᱤ ᱱᱤᱭᱟᱹᱫᱤ ᱜᱚᱝᱠᱮ ᱟᱹᱛᱩ ᱯᱤᱪᱷᱤᱜᱮ ᱱᱤᱭᱟᱹ ᱫᱚ ᱦᱩᱭᱩᱜ ᱜᱮᱭᱟ ᱱᱟᱜ ᱱᱚᱛᱮ ᱫᱚ᱾ ᱢᱟᱱᱮ ᱡᱟᱦᱟᱸ , ᱡᱟᱦᱟᱸ ᱫᱚ ᱟᱢᱵᱟᱵᱟᱹᱥᱭᱟ ᱨᱮᱵᱚ ᱠᱚᱨᱟᱣ ᱦᱳᱭᱚᱜ ᱠᱟᱱᱟ ᱡᱟᱦᱟᱸ ᱫᱚ ᱠᱩᱱᱟᱹᱢᱤ ᱠᱚᱨᱮ ᱦᱮᱸ ᱥᱮ ᱠᱩᱱᱟᱹᱢᱤ ᱠᱚᱫᱚ ᱵᱚ ᱛᱟᱭᱱᱚᱢᱚᱜ ᱱᱟᱜ ᱟᱢᱵᱟᱵᱟᱹᱥᱭᱟᱹ ᱠᱚ ᱛᱚ ᱢᱟ ᱢᱟᱲᱟᱝᱚᱜ ᱠᱟᱱᱟ
ᱦᱮᱸ ᱦᱮᱸ
ᱛᱚ ᱞᱟᱹᱭ ᱞᱮᱠᱷᱟᱡ ᱫᱚ ᱟᱢᱵᱟᱵᱟᱹᱥᱭᱟᱹ ᱨᱮᱫᱚ ᱩᱱᱟᱹᱜ ᱫᱚ ᱵᱟᱠᱚ ᱠᱷᱩᱱᱴᱟᱹᱣ ᱠᱚᱣᱟ ᱱᱟᱜ ᱛᱚ ᱡᱟᱦᱟᱸ ᱛᱤᱱᱟᱹᱜ ᱜᱮᱠᱚ ᱯᱟᱨᱟᱵᱽᱜ ᱠᱟᱱᱟ ᱱᱟᱦᱟᱜ ᱦᱮᱸᱥᱮ ᱟᱨ ᱠᱩᱱᱟᱹᱢᱤ ᱨᱮᱫᱚ ᱡᱟᱦᱟᱸ ᱛᱤᱱᱟᱹᱜ ᱟᱹᱛᱩ ᱜᱮ ᱱᱟᱦᱟᱜ ᱡᱚ ᱛᱚ ᱜᱮ ᱨᱟᱥᱤ ᱟᱹᱛᱩ ᱨᱮᱜᱮ ᱱᱟᱜ ᱡᱚᱛᱚ ᱨᱮᱜᱮ ᱱᱟᱜ ᱠᱚ ᱠᱷᱩᱱᱴᱟᱹᱣ ᱠᱚᱣᱟ ᱱᱟᱜ ᱱᱚᱛᱮ ᱫᱚ ᱱᱟᱜ ᱟᱪᱪᱷᱟ ᱦᱮᱸ ᱟᱨ ᱟᱨ ᱢᱤᱫᱴᱤᱡ ᱱᱟᱦᱟᱜ ᱱᱚᱛᱮ ᱫᱚᱠᱚ ᱞᱟᱹᱭᱟ ᱜᱚᱢᱦᱟ ᱯᱟᱨᱟᱵᱽ ᱱᱟᱸᱜ ᱦᱮᱸ ᱥᱮ ᱚᱱᱟ ᱫᱚ ᱟᱹᱰᱤ ᱫᱷᱩᱢᱫᱷᱟᱢ ᱛᱮᱠᱚ ᱢᱟᱱᱟᱣᱟ ᱱᱚᱛᱮ ᱫᱚ᱾
ᱚᱸ ᱦᱮᱸ ᱛᱚ᱾
ᱯᱨᱳᱜᱨᱟᱢ ᱠᱚ ᱫᱚᱦᱚ ᱯᱨᱳᱜᱨᱟᱢ ᱠᱚ ᱛᱟᱦᱮᱱᱟ ᱞᱟᱹᱭ ᱞᱮᱠᱷᱟᱡ ᱫᱚ ᱚᱱᱮ ᱯᱮ ᱯᱩᱱ ᱫᱤᱱ ᱫᱚ ᱱᱤᱭᱟᱹᱛᱤ ᱛᱟᱦᱮᱱᱟ᱾ ᱱᱮᱛᱟᱨ᱾
ᱦᱩᱸ ᱦᱩᱸ ᱚ ᱦᱮᱸ᱾ ᱚ, ᱟᱫᱚ ᱜᱚᱝᱠᱮ ᱚᱱᱟ ᱥᱟᱠᱨᱟᱛ ᱯᱚᱨᱚᱵᱽ ᱪᱮᱫᱠᱟ ᱯᱮ ᱢᱟᱱᱟᱣ ᱜᱮᱭᱟ ᱟᱯᱮ ᱥᱮᱫ ᱫᱚ?
ᱦᱮᱸ ᱱᱚᱛᱮ ᱦᱚᱸ ᱥᱟᱠᱨᱟᱛ ᱦᱚᱸ ᱫᱚᱢᱮ ᱞᱟᱹᱭ ᱞᱮᱠᱷᱟᱡ ᱫᱚ ᱤᱱᱟᱹᱜᱮ ᱢᱟᱲᱟᱝ ᱱᱟᱜ ᱦᱮᱸᱥᱮ᱾ ᱢᱟᱲᱟᱝ ᱢᱟᱲᱟᱝ ᱚᱱᱟᱜᱮ ᱦᱤᱡᱩᱜᱼᱟ ᱤᱱᱟᱹ ᱛᱚᱨᱚᱵᱽ ᱜᱮᱛᱟ ᱵᱚᱱᱟ ᱞᱟᱹᱭ ᱞᱮᱠᱷᱟᱡ ᱫᱚ, ᱟᱫᱚ ᱢᱟᱲᱟᱝ ᱢᱟᱨᱟᱝᱟᱜ ᱦᱚᱸ ᱤᱱᱟᱹ ᱜᱮᱛᱟᱵᱚᱱᱟ, ᱦᱮᱸ ᱥᱮ?
ᱦᱮᱸ ᱦᱮᱸ ᱦᱮᱸ᱾
ᱦᱮᱸ ᱛᱚ ᱱᱚᱛᱮ ᱢᱟ ᱵᱷᱟᱜᱤ ᱜᱮᱠᱚ ᱢᱟᱱᱟᱣᱼᱟ ᱚᱱᱛᱮ ᱜᱮ ᱪᱮᱫ ᱞᱮᱠᱟ ᱠᱚ ᱢᱟᱱᱟᱣᱟ ᱚᱱᱛᱮ ᱥᱟᱠᱨᱟᱛ ᱨᱟ ᱨᱟᱡᱟ ᱥᱟᱞᱟ ᱠᱚ?
ᱦᱮᱸ ᱥᱟᱠᱨᱟᱛ ᱠᱚᱫᱚ ᱠᱷᱩᱵ ᱵᱷᱟᱜᱮ ᱠᱚ ᱢᱟᱱᱟᱣᱟ ᱦᱮᱸ, ᱟᱫᱚ ᱥᱟ ᱠᱨᱟᱛ ᱢᱟ ᱡᱚᱢ ᱧᱩ ᱨᱮᱱᱟᱜ ᱯᱚᱨᱚᱵᱽ ᱠᱟᱱ ᱛᱟᱵᱚᱱᱟ᱾
ᱱᱤᱭᱟᱹ ᱛᱮ ᱥᱟᱠᱨᱟᱛ ᱨᱟᱡᱟ ᱥᱟᱞᱟ ᱠᱚ ᱚᱱᱟ ᱠᱚ ᱱᱟᱜ᱾
ᱦᱮᱸ ᱦᱮᱸ ᱟᱫᱚ ᱮᱸ ᱢᱟᱱᱮ ᱤᱭᱟᱹ ᱠᱚ ᱛᱳᱢᱟᱨ ᱡᱮᱢᱚᱱ ᱯᱤᱴᱷᱟᱹ ᱞᱟᱴᱷᱟ ᱠᱚ ᱦᱩᱭᱩᱜ ᱜᱮᱭᱟ ᱯᱤᱴᱷᱟᱹ ᱠᱚ ᱮᱸ ᱟᱞᱮ ᱫᱚ ᱟᱞᱮ ᱥᱮᱫ ᱱᱚᱛᱮ ᱫᱚ ᱟᱹᱭᱩᱵ ᱢᱟ ᱯᱤᱴᱷᱟᱹ ᱠᱚ ᱦᱩᱭᱩᱜ ᱜᱮᱭᱟ, ᱫᱤᱱᱟᱹᱢᱟᱱ ᱫᱚ ᱮᱢᱱᱤ ᱡᱤᱞ ᱩᱛᱩ ᱫᱟᱠ ᱜᱮ, ᱦᱮᱸ᱾ ᱟᱫᱚ ᱵᱮᱥᱤᱨ ᱵᱷᱟᱜ ᱜᱚᱝᱠᱮ ᱢᱟᱱᱮ ᱯᱟᱥᱟ ᱠᱟᱨᱟ ᱠᱚᱜᱮ ᱛᱚ ᱯᱮᱲᱟ ᱯᱟᱹᱲᱦᱟᱹ ᱛᱚ ᱟᱨ ᱵᱮᱥᱤ ᱛᱚ ᱵᱟᱝ ᱠᱚ ᱦᱤᱡᱩᱜ ᱜᱮᱭᱟ, ᱟᱫᱚ ᱚᱱᱟ ᱫᱚ ᱱᱤᱡᱮ ᱱᱤᱡᱮ ᱯᱚᱨᱚᱵᱽ ᱜᱮ ᱚᱱᱟ ᱜᱮ ᱵᱷᱟᱜᱮᱜᱼᱟ ᱢᱟᱱᱮ ᱡᱷᱚ ᱛᱚ ᱢᱤᱫ ᱡᱚᱢ ᱜᱮ ᱵᱷᱟᱜᱮ, ᱦᱮᱸ ᱥᱮ ᱵᱟᱝ? ᱯᱚᱨᱤᱵᱟᱨ ᱢᱚᱛᱚ ᱡᱚᱢ ᱧᱩ ᱵᱷᱟᱜᱮ ᱢᱤᱫᱴᱮᱱ, ᱚᱱᱟᱜᱮ ᱵᱷᱟᱜᱮ ᱟᱫᱚ ᱱᱚᱣᱟ ᱵᱟᱦᱟ ᱥᱚᱦᱨᱟᱭ ᱨᱮᱫᱚ ᱡᱷᱚ ᱛᱚ ᱜᱮ ᱢᱟᱱᱮ ᱮᱸ
ᱡᱩᱫᱤ ᱯᱮᱲᱟ ᱠᱚᱯᱮ ᱞᱟᱹᱭ ᱫᱟᱲᱮᱭᱟᱠᱚᱣᱟ ᱱᱤᱦᱟᱹᱛᱤ ᱡᱚᱢ ᱞᱟᱹᱠᱛᱤ ᱠᱟᱱᱟ ᱤᱱᱟ, ᱵᱟᱦᱟ ᱠᱚᱨᱮ ᱵᱟᱝᱵᱚ ᱞᱟᱹᱭ ᱞᱮᱠᱟ ᱥᱚᱨᱦᱟᱭ ᱠᱚᱨᱮ ᱚᱱᱟ ᱠᱚ ᱟᱫᱚ ᱱᱤᱦᱟᱹᱛᱤ, ᱱᱤᱦᱟᱹᱛᱤ ᱞᱟᱹᱭ ᱞᱟᱹᱠᱛᱤ ᱠᱟᱱᱟ᱾ ᱪᱮᱫᱟᱜ ᱥᱮ ᱫᱤᱥᱚᱢ ᱦᱚᱲ ᱵᱚ ᱡᱚᱢ ᱢᱤᱫ ᱞᱮᱠᱷᱟᱡ ᱱᱟ ᱯᱟᱭᱚᱜ-ᱟ ᱚᱱᱟ ᱫᱚ᱾ ᱦᱮ ᱥᱮ? ᱦᱮᱸ᱾
ᱟᱨ ᱢᱮᱞᱟ ᱠᱚᱦᱚᱸ ᱜᱚᱝᱠᱮ ᱟᱞᱮ ᱥᱮᱫ ᱫᱚ ᱦᱩᱭᱩᱜᱼᱟ ᱯᱩᱲᱠᱩᱞ ᱢᱮᱞᱟ ᱡᱟᱦᱟᱸ ᱠᱚ ᱢᱮᱛᱟᱜ ᱠᱟᱱᱟ, ᱦᱮᱸ ᱴᱩᱥᱩ ᱮᱱᱮᱡ ᱠᱚᱠᱚ ᱦᱩᱭᱩᱜ ᱜᱮᱭᱟ ᱟᱫᱚ ᱛᱟᱦᱞᱮ ᱚᱱᱟ ᱠᱚᱦᱚᱸ ᱠᱷᱩᱵ ᱵᱷᱟᱜᱮ ᱜᱮ ᱦᱩᱭᱩᱜᱼᱟ, ᱦᱩᱸ ᱥᱩᱨ ᱥᱩᱯᱩᱨ ᱜᱮ ᱟᱞᱮ ᱤᱭᱟᱹ ᱠᱟᱱᱟᱞᱮ ᱚᱵᱚᱥᱥᱳ, ᱟᱨ ᱦᱮᱸ᱾
ᱥᱟᱠᱨᱟᱛ ᱨᱮᱢᱟ ᱱᱟ ᱴᱩᱥᱩ ᱢᱟᱥᱟ ᱠᱚ ᱞᱟᱹᱭᱟ ᱮᱴᱟᱜ ᱡᱟᱹᱛ ᱜᱮ ᱱᱟᱦᱟᱜ ᱠᱚ ᱤᱭᱟᱹᱭᱟ ᱢᱟᱱᱟᱣᱟ᱾ ᱚᱱᱟ ᱢᱟ ᱱᱟᱜ ᱦᱮᱸ ᱥᱮ? ᱦᱮᱸ ᱦᱮᱸ᱾
ᱟᱫᱚ ᱛᱟᱹᱣ ᱨᱮᱦᱚᱸ ᱟᱫᱚ ᱠᱟᱹᱴᱤᱡ ᱟᱫᱚ ᱮᱢᱱᱤ ᱪᱟᱞᱟᱣ ᱵᱟᱲᱟ ᱫᱚ ᱦᱩᱭᱩᱜ ᱜᱮᱭᱟ᱾
ᱦᱮᱸ ᱦᱮᱸ ᱧᱮᱞ ᱞᱟᱹᱜᱤᱫ ᱫᱚ ᱱᱤᱦᱟᱹᱛᱤ ᱥᱮᱱᱚᱜ ᱦᱩᱭᱩᱜ ᱜᱮᱭᱟ ᱡᱷᱚᱛᱚ ᱦᱚᱲᱟᱜ ᱯᱟᱨᱟᱵ ᱢᱟ ᱥᱚᱢᱟᱱ ᱜᱮᱭᱟ ᱛᱚ ᱵᱚ ᱞᱟᱹᱭ ᱞᱮᱠᱷᱟᱡ ᱫᱚ᱾
ᱦᱮᱸ ᱦᱮᱸ ᱦᱮᱸ᱾
ᱟᱠᱚᱣᱟᱜ ᱟᱵᱚᱣᱟᱜ ᱨᱮ ᱵᱟᱠᱚ ᱦᱤᱡᱩᱜ ᱨᱮᱦᱚᱸ ᱟᱠᱚᱣᱟᱜ ᱨᱮᱦᱚᱸ ᱱᱤᱦᱟᱹᱛᱮ ᱧᱮᱞ ᱦᱩᱭᱩᱜ ᱜᱮᱭᱟ ᱦᱮᱸ ᱥᱮ, ᱦᱮᱸ᱾
ᱚᱱᱠᱟ ᱞᱮᱠᱟ ᱮᱢ ᱦᱩᱭ ᱫᱚ ᱦᱩᱭᱩᱜ ᱜᱮᱭᱟ ᱚᱵᱚᱥᱥᱚ, ᱦᱩᱸ᱾
ᱟᱪᱪᱷᱟ᱾
ᱟᱨ ᱱᱚᱛᱮ ᱫᱚ ᱜᱚᱝᱠᱮ ᱟ ᱚᱱᱟ ᱤᱭᱟᱹ ᱠᱚᱦᱚᱸ ᱚ ᱤᱭᱟᱹ ᱛᱳᱢᱟᱨ ᱡᱮᱢᱚᱱ, ᱟ ᱵᱟ ᱵᱩᱨᱩ ᱵᱚᱸᱜᱟ ᱠᱚ ᱢᱤᱫᱴᱮᱱ ᱢᱮᱱᱟᱜᱼᱟ ᱵᱩᱨᱩ ᱵᱚᱸᱜᱟ ᱫᱚᱵᱮᱱ ᱟᱸᱡᱚᱢ ᱵᱟᱲᱟ ᱟᱠᱟᱫ ᱜᱮᱭᱟ ᱚᱱᱟ ᱠᱚᱦᱚᱸ ᱦᱩᱭᱩᱜ ᱜᱮᱭᱟ ᱦᱮᱸ᱾ ᱛᱟᱞᱦᱮ ᱦᱮᱸ, ᱦᱮᱸ ᱦᱳᱭ ᱦᱳᱭ᱾ ᱛᱟᱞᱦᱮ ᱚᱱᱠᱟ ᱚ ᱯᱚᱨᱚᱵᱽ ᱠᱚᱦᱚᱸ ᱤᱭᱟᱹ ᱜᱮ ᱦᱩᱭᱩᱜᱼᱟ, ᱦᱮᱸ, ᱟᱵᱚᱣᱟᱜ ᱡᱟᱦᱟᱸ ᱥᱟᱱᱛᱟᱲ ᱮ ᱤᱭᱟᱹ ᱠᱚ ᱟᱹᱨᱤᱪᱟᱹᱞᱤ ᱠᱚᱨᱮᱱᱟᱜ ᱡᱟᱦᱟᱸ ᱡᱷᱚᱛᱚ ᱡᱤᱱᱤᱥ ᱜᱮ ᱧᱟ ᱧᱟᱢᱚᱜᱼᱟ, ᱚᱚᱱᱠᱟ ᱞᱮᱠᱟ ᱦᱚᱸ ᱱᱚᱛᱮ ᱯᱚᱨᱚᱵᱽ ᱠᱚ ᱢᱮᱱᱟᱜᱼᱟ ᱦᱮᱸ ᱛᱟᱦᱞᱮ ᱦᱮᱸ ᱦᱩᱭᱩᱜᱳ ᱜᱮᱭᱟ ᱦᱳᱭ ᱫᱚ ᱦᱳᱭ